ᱦᱮᱞᱳ ᱦᱮᱸ
ᱜᱚᱝᱠᱮ ᱟᱸᱡᱚᱢᱚᱜ ᱠᱟᱱᱟ?
ᱦᱮᱸ ᱜᱚᱝᱠᱮ ᱡᱚᱢᱚᱜ ᱠᱟᱱᱟ᱾
ᱟᱪᱪᱷᱟ ᱦᱳᱭ ᱛᱚᱵᱮ ᱠᱟᱹᱴᱤᱡ ᱞᱟᱝ ᱨᱚᱯᱚᱲ ᱧᱚᱜᱚᱜᱼᱟ᱾
ᱦᱚᱸ ᱞᱟᱹᱭ ᱛᱟᱞᱟᱝ ᱢᱮ ᱠᱷᱚᱵᱚᱨ ᱠᱚ᱾
ᱦᱩᱸ ᱪᱤᱞᱠᱟ ᱫᱚ ᱫᱟᱹᱛᱟᱹᱱᱤ ᱯᱷᱟᱨᱪᱟ ᱠᱚ ᱦᱩᱭ ᱵᱟᱲᱟᱭᱱᱟ ᱛᱚ?
ᱦᱮᱸ ᱦᱚᱸᱜᱼᱚᱭ ᱦᱩᱭᱮᱱ ᱜᱮᱭᱟ ᱱᱤᱛᱚᱜ ᱱᱤᱛᱚᱜ ᱜᱮ᱾
ᱟᱪᱪᱷᱟ
ᱡᱚᱢ ᱧᱩ ᱱᱟᱥᱛᱟ ᱠᱚ ᱛᱚᱵᱮ, ᱦᱩᱭ ᱵᱟᱲᱟ ᱟᱠᱟᱱᱟ ᱥᱮ ᱵᱟᱝ?
ᱟᱣᱨᱤᱭᱟ ᱚᱱᱟ ᱫᱚ ᱠᱟᱹᱡ ᱫᱮᱨᱤ ᱧᱚᱜᱚᱜᱼᱟ᱾
ᱟᱪᱪᱷᱟ ᱟᱪᱷᱷᱟ
ᱟᱢᱟᱜ ᱫᱚ ᱦᱩᱭ ᱵᱟᱰᱟᱭᱱᱟ ᱥᱮ ᱵᱟᱝ?
ᱟᱹᱣᱨᱤᱧ ᱛᱟᱲᱟ ᱫᱟᱹᱛᱟᱹᱱᱤ ᱯᱷᱟᱨᱪᱟ ᱠᱚᱫᱚ ᱦᱩᱭ ᱠᱟᱱ ᱜᱮᱭᱟ᱾ ᱡᱚᱢ ᱧᱩ ᱱᱟᱥᱛᱟ ᱠᱚ ᱫᱚ ᱟᱹᱣᱨᱤᱭᱟᱜᱼᱟ ᱦᱟᱸᱜ᱾
ᱟᱪᱪᱷᱟ ᱟᱪᱪᱷᱟ
ᱦᱳᱭ ᱟᱫᱚ ᱚᱱᱛᱮ ᱱᱟᱜ ᱱᱤᱛᱳᱜ ᱢᱚᱥᱚᱢ ᱪᱮᱫ ᱞᱮᱠᱟᱭ ᱫᱚᱦᱚ ᱟᱠᱟᱫᱟ ᱜᱚᱢᱠᱮ?
ᱱᱤᱛᱚᱜ ᱫᱚ ᱥᱟᱯᱷᱟ ᱥᱟᱯᱷᱟ ᱜᱮ ᱫᱤᱥᱟᱹᱜ ᱠᱟᱱᱟ ᱛᱚ
ᱵᱮᱲᱟ ᱫᱚᱭ ᱨᱟᱠᱟᱵ ᱟᱠᱟᱱ ᱜᱮᱭᱟ ᱟᱨ ᱥᱤᱛᱩᱝ ᱦᱚᱸ ᱥᱤᱛᱩᱝ ᱧᱚᱜ ᱟᱠᱟᱜᱼᱟ ᱛᱮᱦᱮᱧ ᱫᱚ
ᱟᱪᱪᱷᱟ ᱟᱪᱪᱷᱟ
ᱥᱮᱛᱟᱜ ᱥᱮᱛᱟᱜ ᱠᱷᱚᱱ ᱜᱮ
ᱦᱳᱭ ᱟᱞᱮ ᱥᱮᱫ ᱦᱚᱸ ᱛᱮᱦᱮᱸᱧ ᱫᱚᱢᱮ ᱜᱮᱭ ᱥᱤᱛᱩᱝ ᱟᱠᱟᱫᱟᱭ ᱛᱚᱨ ᱯᱩᱨᱟᱹ ᱜᱮ ᱥᱤᱛᱩᱝ ᱟᱠᱟᱱᱟ ᱮᱠᱫᱚᱢ ᱥᱮᱛᱟᱜ ᱠᱷᱚᱱ ᱯᱷᱟᱠᱟ ᱢᱮᱱᱟᱜ ᱼᱟ᱾ ᱟᱨ ᱦᱚᱞᱟ ᱪᱮᱫ ᱞᱮᱠᱟ ᱟᱯᱮ ᱥᱮᱫ ᱫᱟᱜᱽ ᱵᱟᱲᱟ ᱠᱮᱜᱼᱟ ᱥᱮ ᱵᱟᱝ
ᱫᱟᱜᱽ ᱫᱚ ᱵᱟᱭ ᱫᱟᱜᱽ ᱵᱟᱲᱟ ᱞᱮᱫᱼᱟ ᱢᱮᱱ ᱠᱷᱟᱱ ᱤᱭᱟᱹ ᱨᱤᱢᱤᱞ ᱵᱟᱲᱟᱭᱮᱫ ᱛᱟᱦᱮᱸ ᱦᱩᱰᱩᱨ ᱵᱟᱲᱟᱭᱮᱫ ᱛᱟᱦᱮᱸ ᱟᱨ ᱫᱟᱜᱽ ᱫᱚ ᱵᱟᱭ ᱫᱟᱜᱽ ᱜᱮᱭᱟ
ᱦᱳᱭ ᱫᱚ ᱟᱞᱮ ᱥᱮᱫ ᱫᱚᱭ ᱫᱟᱜᱽ ᱫᱚᱭ ᱫᱟᱜᱽ ᱞᱮᱜ ᱜᱮᱭᱟ ᱫᱚᱢᱮ ᱜᱮ
ᱟᱪᱪᱷᱟ ᱟᱪᱪᱷᱟ
ᱜᱟᱰᱟ ᱫᱟᱜᱽ ᱠᱚ ᱟᱛ ᱰᱮᱢ ᱛᱚ ᱵᱚᱞᱚ ᱵᱟᱲᱟᱣ ᱟᱠᱟᱱᱟ ᱫᱟᱜᱽ ᱯᱮᱨᱮᱡᱽ ᱟᱠᱟᱱ ᱜᱮᱭᱟ ᱤᱱᱠᱟ ᱫᱚ
ᱚᱸ ᱛᱟᱦᱚᱞᱮ ᱵᱷᱟᱹᱜᱤ ᱜᱮ ᱫᱟᱜᱽ ᱟᱠᱟᱫ ᱛᱚ
ᱦᱳᱭ ᱵᱷᱟᱹᱜᱤ ᱜᱮ ᱫᱟᱜᱽ ᱟᱠᱟᱫᱟ ᱜᱟᱰᱟ ᱠᱚᱦᱚᱸ ᱯᱮᱨᱮᱡᱽ ᱵᱟᱲᱟᱣ ᱟᱠᱟᱱᱟ ᱰᱮᱢ ᱠᱚᱦᱚᱸ
ᱟᱪᱪᱷᱟ
ᱦᱳᱭ ᱟᱨ ᱛᱚᱵᱮ ᱜᱚᱢᱠᱮ ᱠᱚ ᱛᱮᱦᱤᱧ ᱜᱟᱯᱟ ᱛᱚ ᱧᱮᱞ ᱚᱜᱚ ᱟᱠᱱᱟ ᱜᱚᱢᱠᱮ ᱡᱟᱦᱟᱸ ᱫᱚ ᱟᱵᱚ ᱞᱟᱛᱟᱨ ᱨᱮ ᱧᱮᱞᱚᱜ ᱠᱟᱱᱟ ᱟᱹᱰᱤ ᱟᱸᱴ ᱡᱟᱦᱟᱸ ᱵᱟᱯᱞᱟ ᱠᱚᱨᱮ ᱰᱤᱡᱮ ᱠᱚ ᱟᱹᱜᱩ ᱵᱟᱲᱟᱭᱮᱼᱟ ᱛᱚ ᱱᱚᱣᱟ ᱠᱚ ᱪᱮᱫ ᱞᱮᱠᱟᱢ ᱧᱮᱞᱮ ᱛᱟᱞᱟᱝᱼᱟ ᱛᱤᱱᱟᱹᱜ ᱵᱷᱟᱹᱜᱤ ᱥᱮ ᱛᱤᱱᱟᱹᱜ ᱵᱟᱹᱲᱤᱡᱽ ᱞᱮᱠᱟ ᱛᱮ ᱞᱟᱹᱭ ᱛᱟᱞᱟᱝ ᱢᱮᱥᱮ
ᱦᱳᱭ ᱟᱫᱚ ᱰᱤᱡᱮ ᱠᱚ ᱟᱹᱜᱩᱭᱮᱫ ᱜᱮᱭᱟ ᱵᱟᱝ ᱫᱚ ᱵᱟᱝ ᱧᱮᱞ ᱫᱚ ᱧᱮᱞᱚᱜᱚᱜ ᱠᱟᱱ ᱜᱮᱭᱟ ᱢᱮᱱ ᱠᱷᱟᱱ ᱦᱮᱸ ᱮᱢᱱᱤ ᱵᱟᱡᱟᱣ ᱠᱷᱮᱛᱨᱮ ᱨᱮᱫᱚ ᱫᱚ ᱴᱷᱤᱠ ᱜᱮᱭᱟ ᱢᱮᱱ ᱠᱷᱟᱱ ᱯᱩᱨᱟᱹ ᱯᱩᱨᱤ ᱯᱩᱨᱟᱹ ᱵᱟᱯᱞᱟ ᱜᱮ ᱟᱵᱚ ᱫᱚ ᱵᱮᱥᱤᱨ ᱵᱷᱟᱜᱽ ᱜᱮ ᱧᱮᱞᱚᱜ ᱠᱟᱱᱟ ᱡᱟᱦᱟᱸ ᱵᱚᱠᱥᱨᱟ ᱛᱮᱜᱮ ᱦᱩᱭᱩᱜ ᱠᱟᱱᱟ ᱡᱟᱹᱥᱛᱤ ᱮᱱᱮᱡᱽ ᱥᱮᱨᱮᱧ ᱦᱚᱸ ᱤᱱᱠᱟᱹ ᱜᱮ ᱵᱚᱠᱥᱟᱞᱟ ᱛᱮ ᱠᱚᱨᱟᱣ ᱫᱟ ᱟᱫᱚ ᱚᱱᱟ ᱡᱩᱫᱤ ᱟᱵᱚ ᱫᱚ ᱚᱱᱠᱟ ᱵᱚᱱ ᱯᱟᱹᱨᱠᱟᱹᱣ ᱞᱮᱱ ᱠᱷᱟᱱ ᱱᱤᱛᱚᱜ ᱠᱷᱚᱱ ᱛᱟᱦᱚᱞᱮ ᱟᱫᱚ ᱵᱟᱹᱭ ᱵᱟᱹᱭ ᱛᱮ ᱟᱵᱚᱱᱟᱜ ᱡᱟᱦᱟᱸ ᱴᱟᱢᱟᱠ ᱛᱩᱢᱫᱟᱜᱽ ᱢᱮᱱᱟᱜ ᱛᱟᱵᱚᱱᱟ ᱟᱨᱠᱤ ᱟᱵᱱᱟᱜ ᱥᱚᱝᱥᱠᱨᱤᱛᱤ ᱨᱮᱱᱟᱜ ᱛᱟᱦᱚᱞᱮ ᱚᱱᱟ ᱫᱚ ᱟᱫ ᱪᱟᱵᱟᱭᱟ ᱵᱚᱱ ᱟᱨᱠᱤ ᱟᱨ ᱱᱮᱛᱟᱨ ᱨᱮᱱ ᱡᱩᱣᱟᱹᱱ ᱠᱚᱢᱟ ᱟᱹᱰᱤ ᱧᱮᱞᱚᱜ ᱠᱟᱱᱟ ᱚᱱᱟ ᱠᱚᱦᱚᱸ ᱨᱩ ᱠᱚ ᱵᱟᱝ ᱠᱚ ᱵᱟᱲᱟᱭ ᱟᱠᱟᱫᱼᱟ ᱚᱱᱠᱟ ᱜᱮ ᱵᱟᱝ ᱡᱟᱹᱥᱛᱤ ᱧᱮᱞᱚᱜ ᱠᱟᱱᱟ ᱟᱫᱚ ᱫᱤᱱ ᱫᱤᱱ ᱛᱮᱵᱚᱱ ᱟᱫ ᱪᱟᱵᱟᱭ ᱛᱟᱵᱚᱱᱟ ᱟᱵᱚᱱᱟᱜ ᱡᱚᱛᱚ ᱠᱤᱪᱷᱩ ᱟᱫᱚ ᱚᱱᱠᱟ ᱛᱟᱞᱟ ᱛᱮ ᱛᱟᱦᱚᱞᱮ ᱡᱟᱸᱦᱸ ᱟᱵᱚ ᱥᱟᱶᱛᱟ ᱨᱮᱱᱟᱜ ᱡᱟᱦᱟᱸ ᱟᱹᱨᱤ ᱪᱟᱹᱞᱤ ᱛᱚᱞ ᱟᱠᱟᱱᱟ ᱚᱱᱟ ᱴᱨᱟᱸᱯ ᱪᱮᱛᱟᱱ ᱨᱮᱦᱚᱸ ᱠᱟᱹᱡᱽ ᱮᱯᱷᱮᱠᱴ ᱯᱟᱲᱟᱜ ᱛᱟᱵᱚᱱᱟ ᱟᱨ ᱥᱟᱶᱛᱮ ᱡᱩᱫᱤ ᱫᱤᱥᱟᱹᱢ ᱫᱤᱱ ᱵᱚᱱ ᱱᱚᱝᱠᱟ ᱤᱫᱤᱭᱟ ᱛᱟᱦᱞᱮ ᱚᱱᱟ ᱫᱚᱵᱚᱱ ᱦᱤᱲᱤᱧᱮᱫ ᱜᱮᱭᱟ ᱟᱵᱚ ᱟᱵᱚ ᱛᱮᱜᱮ ᱥᱮ ᱧᱩ ᱦᱚᱪᱚᱭᱮᱫ ᱠᱚᱣᱟ ᱵᱚᱱ ᱟᱵᱚᱨᱮᱱ ᱡᱩᱣᱟᱹᱱ ᱠᱚ
ᱱᱤᱛᱚᱜ ᱠᱷᱚᱱ ᱡᱩᱫᱤ ᱵᱟᱵᱚᱱ ᱞᱟᱹᱭ ᱥᱚᱪᱮᱭᱟ ᱠᱚᱣᱟ ᱛᱟᱦᱞᱮ ᱟᱠᱚ ᱦᱚᱸ ᱤᱱᱠᱟᱹ ᱵᱷᱟᱵᱛᱮ ᱠᱚ ᱨᱟᱹᱥᱠᱟᱹᱭᱟ ᱠᱚ ᱥᱮ ᱵᱚᱸᱜᱟ ᱵᱩᱨᱩ ᱠᱚ ᱟᱫᱚ ᱴᱟᱢᱟᱠ ᱛᱩᱢᱫᱟᱜ ᱵᱟᱝ ᱟᱹᱜᱩ ᱠᱟᱛᱮᱫ ᱚᱱᱠᱟ ᱠᱚ ᱰᱤᱡᱮ ᱵᱚᱠᱥ ᱠᱟᱛᱮᱫ ᱠᱚ ᱵᱚᱸᱜᱟ ᱵᱩᱨᱩᱜ-ᱟ ᱠᱚ ᱡᱩᱫᱤ ᱱᱤᱛ ᱠᱷᱚᱱ ᱚᱱᱟ ᱵᱟᱝ ᱧᱮᱞ ᱥᱟᱢᱴᱟᱣ ᱠᱚ ᱦᱩᱭᱩᱜᱼᱟ ᱟᱨᱠᱤ
ᱦᱚᱭ ᱦᱳᱭ ᱟᱫᱚ ᱚᱱᱟ ᱢᱟ ᱠᱟᱛᱷᱟ ᱠᱟᱱ ᱜᱮ ᱡᱟᱦᱟᱸ ᱠᱟᱹᱴᱤᱡ ᱧᱚᱜ ᱠᱷᱚᱡ ᱡᱟᱦᱟᱸ ᱯᱟᱹᱨᱠᱟᱹᱣ ᱛᱟᱦᱮᱱᱟ ᱛᱚ ᱚᱱᱟ ᱯᱟᱹᱨᱠᱟᱹᱣ ᱞᱮᱱᱠᱷᱟᱱ ᱢᱟᱛᱚ ᱟᱨ ᱵᱟᱝ ᱦᱤᱲᱤᱧᱚᱜᱼᱟ ᱥᱮ ᱚᱱᱟ ᱨᱮᱜᱮ ᱦᱮᱣᱟ ᱛᱟᱸᱦᱮᱱᱟ ᱡᱮᱞᱮᱠᱟ ᱱᱤᱛᱚᱜ ᱢᱟᱛᱚ ᱚᱱᱟᱜᱮ ᱧᱮᱞᱚᱜ ᱠᱟᱱ ᱠᱷᱟᱡ ᱛᱚ ᱚᱱᱛᱮ ᱜᱮᱠᱚ ᱯᱟᱹᱨᱠᱟᱹᱣ ᱠᱟᱱ ᱛᱟᱵᱚᱱᱟ ᱟᱵᱚᱨᱮᱱ ᱡᱩᱣᱟᱹᱱ ᱠᱚᱲᱟ ᱠᱩᱲᱤ ᱠᱚ ᱟᱨ ᱟᱵᱚᱣᱟᱜ ᱡᱟᱦᱟᱸ ᱵᱚᱸᱜᱟ ᱵᱩᱨᱩ ᱨᱮᱭᱟᱜ ᱮᱱᱮᱡ ᱥᱮᱨᱮᱧ ᱥᱮ ᱛᱩᱢᱫᱟᱜ ᱴᱟᱢᱟᱠ ᱛᱮ ᱚᱱᱟ ᱠᱚ ᱢᱟᱛᱚ ᱦᱤᱲᱤᱧ ᱤᱫᱤ ᱠᱟᱱ ᱜᱮᱭᱟ ᱚᱱᱟ ᱨᱮ ᱵᱟᱝ ᱠᱚ ᱥᱮᱞᱮᱫᱚᱜᱼᱟ ᱥᱮ ᱵᱟᱝᱵᱚᱱ ᱥᱮᱞᱮᱫ ᱠᱚᱣᱟ ᱥᱮ ᱵᱟᱝᱵᱚᱱ ᱞᱟᱹᱭ ᱟᱠᱚᱣᱟ ᱛᱚ ᱚᱱᱟ ᱢᱚᱛᱚ ᱦᱤᱲᱤᱧᱚᱜ ᱞᱮᱠᱟᱱ ᱜᱮ ᱵᱩᱡᱷᱟᱹᱣ ᱜᱚᱫᱚᱜ ᱠᱟᱱᱟ ᱟᱨ ᱡᱟᱦᱟᱸ ᱠᱚᱨᱮ ᱢᱟ ᱱᱚᱝᱠᱟ ᱧᱮᱞ ᱦᱚᱸ ᱧᱮᱞ ᱠᱟᱱ ᱜᱮᱭᱟ ᱡᱮ ᱥᱚᱦᱚᱨᱟᱭ ᱯᱚᱨᱚᱵᱽ ᱠᱚᱨᱮ ᱦᱚᱸ ᱰᱤᱡᱮ ᱠᱚ ᱟᱹᱜᱩ ᱵᱟᱲᱟ ᱟᱠᱟᱫ ᱜᱮᱭᱟ ᱟᱫᱚ ᱱᱚᱝᱠᱟ ᱜᱮ ᱡᱩᱫᱤ ᱟᱵᱚᱣᱟ ᱥᱚᱦᱚᱨᱟᱭ ᱦᱚᱸᱵᱚᱸᱜᱟ ᱞᱮᱠᱟᱱ ᱯᱚᱨᱚᱵᱽ ᱠᱚᱨᱮ ᱦᱚᱸ ᱡᱩᱫᱤ ᱟᱵᱚᱛᱮ ᱛᱩᱢᱫᱟᱜ ᱴᱟᱢᱟᱠ ᱟᱛᱮᱫ ᱵᱟᱝᱵᱚᱱ ᱨᱟᱹᱥᱠᱟᱹ ᱫᱟᱲᱮᱭᱟᱜ-ᱟ ᱚᱱᱟ ᱠᱚ ᱢᱮᱱ ᱞᱮᱠᱷᱟᱡ ᱟᱵᱚ ᱥᱟᱱᱛᱟᱲ ᱢᱟᱛᱚ ᱚᱱᱮ ᱠᱚ ᱢᱮᱱ ᱜᱚᱫ ᱞᱮᱠᱟ ᱟᱹᱰᱤ ᱨᱩᱥᱤᱠᱟ ᱦᱚᱲ ᱠᱟᱱᱟ ᱵᱚᱱ ᱫᱚ ᱟᱹᱰᱤ ᱵᱚᱱ ᱨᱩᱥᱠᱟ ᱜᱮᱭᱟ ᱟᱫᱚ ᱨᱩᱥᱠᱟ ᱢᱮᱱᱛᱮ ᱵᱚᱞᱮ ᱟᱵᱚᱣᱟᱜ ᱡᱟᱦᱟᱸ ᱥᱟᱶᱛᱟᱨ ᱨᱮ ᱮᱱᱮᱡ ᱥᱮᱨᱮᱧ ᱥᱮ ᱛᱩᱢᱫᱟᱜ ᱴᱟᱢᱟᱠ ᱟᱛᱮ ᱱᱚᱣᱟ ᱞᱮᱠᱟ ᱛᱮᱜᱮ ᱨᱩᱥᱠᱟ ᱫᱚᱵᱚᱱ ᱴᱷᱤᱠᱟᱹᱜ ᱠᱟᱱᱟ ᱞᱮᱠᱟ ᱮᱴᱟᱜ ᱮᱴᱟᱜ ᱰᱤᱡᱮ ᱠᱚ ᱚᱱᱠᱟ ᱠᱟᱛᱮᱫ ᱛᱚ ᱵᱟᱝ, ᱱᱚᱣᱟ ᱢᱟᱛᱚ ᱵᱟᱹᱲᱤᱡ ᱦᱳᱭ ᱦᱳᱭ
ᱵᱟᱹᱲᱤᱡ ᱨᱮᱱᱟᱜ ᱜᱮ ᱡᱟᱦᱟᱸ ᱪᱷᱟᱹᱛᱤᱠ ᱠᱚᱣᱟᱜ ᱚᱨᱥᱚᱝ ᱢᱟᱱᱮ ᱟᱵᱚ ᱟᱛᱳ ᱛᱟᱞᱟᱨᱮ ᱦᱤᱡᱩᱜ ᱠᱟᱱᱟ ᱟᱨᱠᱤ ᱫᱤᱱᱟᱹᱢ ᱫᱤᱱ ᱡᱟᱦᱟᱸ ᱧᱮᱞᱚᱜ ᱠᱟᱱᱟ ᱥᱮ ᱩᱱᱠᱩ ᱧᱮᱞ ᱠᱟᱛᱮ ᱟᱵᱚ ᱵᱚᱱ ᱟᱵᱚᱱᱟᱜ ᱵᱚᱱ ᱯᱟᱞᱴᱟᱣᱮᱫ ᱛᱟᱵᱚᱱᱟ ᱟᱨ ᱪᱮᱫ ᱥᱮ ᱩᱱᱠᱩ ᱞᱮᱠᱟ ᱦᱩᱭ ᱵᱚᱱ ᱠᱷᱚᱡᱚᱜ ᱠᱟᱱᱟ ᱡᱮ ᱟᱵᱚ ᱦᱚᱸ ᱩᱱᱠᱩᱣᱟᱜ ᱩᱱᱠᱩᱣᱟᱜ ᱵᱚᱸᱜᱟ ᱵᱩᱨᱩ ᱥᱟᱶ ᱟᱵᱚᱱᱟᱜ ᱵᱚᱱ ᱛᱩᱞᱟᱹ ᱡᱚᱠᱷᱟᱭᱮᱫ ᱛᱟᱵᱚᱱᱟ ᱤᱱᱟᱹ ᱠᱷᱟᱹᱛᱤᱨ ᱟᱵᱚ ᱮᱸᱜ ᱡᱟᱦᱟᱸ ᱫᱤᱱᱟᱹᱢ ᱫᱤᱱ ᱫᱤᱱ ᱫᱤᱱ ᱛᱮᱠᱚ ᱚᱱᱠᱟ ᱜᱮᱠᱚ ᱵᱚᱫᱚᱞ ᱪᱟᱞᱟᱜ ᱠᱟᱱᱟ ᱥᱮ ᱟᱹᱰᱤ ᱠᱤᱪᱷᱩ ᱠᱚ ᱯᱟᱞᱴᱟᱣᱮᱫ ᱛᱟᱠᱚᱣᱟ ᱠᱷᱚᱡᱚᱜ ᱠᱟᱱᱟ ᱠᱚ ᱱᱮᱛᱟᱨ ᱨᱮᱱ ᱥᱟᱱᱛᱟᱲ ᱠᱚ ᱡᱟᱹᱥᱛᱤ ᱠᱟᱭᱛᱮ ᱡᱮ ᱟᱵᱚ ᱦᱚᱸ ᱮᱴᱟᱜ ᱡᱟᱹᱛᱤ ᱡᱟᱹᱛᱤ ᱠᱚ ᱞᱮᱠᱟ ᱜᱮ ᱢᱟᱱᱮ ᱤᱭᱟᱹ ᱞᱮᱠᱟ ᱵᱚᱱ ᱛᱟᱦᱮᱸ ᱢᱟᱱᱮ ᱵᱷᱟᱜᱮ ᱵᱷᱟᱜᱮ ᱵᱚᱱ ᱡᱚᱛᱚ ᱜᱮ ᱠᱚ ᱯᱚᱨᱤᱵᱚᱨᱛᱚᱱᱮᱫ ᱛᱟᱠᱚ ᱵᱚᱸᱜᱟ ᱵᱩᱨᱩ ᱦᱚᱸ ᱡᱮ ᱩᱱᱠᱩ ᱞᱮᱠᱟ ᱜᱮᱵᱚᱱ ᱵᱚᱸᱜᱟ ᱵᱩᱨᱩᱭᱟ ᱩᱱᱠᱩ ᱪᱮᱫ ᱞᱮᱠᱟ ᱠᱚ ᱵᱚᱸᱜᱟ ᱵᱨᱩᱭᱮᱫᱟ
ᱴᱷᱤᱠ ᱜᱮᱭᱟ ᱱᱩᱠᱩ ᱚᱱᱟ ᱥᱟᱶᱛᱮ ᱱᱮᱛᱟᱨ ᱢᱟ ᱡᱚᱛᱚ ᱜᱮᱠᱚ ᱧᱮᱞ ᱛᱮᱠᱚ ᱥᱮᱬᱟᱭᱮᱫᱟ ᱵᱟᱝ ᱫᱚ ᱵᱟᱝ, ᱧᱮᱞᱛᱮ ᱥᱮᱬᱟ ᱫᱚ ᱵᱟᱹᱲᱤᱡ ᱡᱤᱱᱤᱥ ᱫᱚ ᱵᱟᱝ ᱠᱟᱱᱟ ᱢᱮᱱᱠᱷᱟᱱ ᱫᱚ ᱱᱤᱡᱮᱨᱟᱜ ᱦᱤᱲᱤᱧ ᱠᱟᱛᱮᱫ ᱦᱱᱟᱴᱟᱜ ᱥᱮᱬᱟ ᱫᱚ ᱠᱟᱹᱡ ᱵᱟᱹᱲᱤᱡ ᱜᱮᱭᱟ ᱟᱨᱠᱤ
ᱱᱚᱣᱟ ᱢᱟ ᱠᱟᱱ ᱜᱮ ᱡᱮ ᱧᱮᱞᱛᱮ ᱪᱮᱫᱚᱜ ᱢᱟᱛᱚ ᱪᱮᱫ ᱞᱟᱹᱠᱛᱤ ᱠᱟᱱ ᱜᱮᱭᱟ ᱟᱫᱚ ᱩᱱᱠᱩ ᱡᱟᱦᱟᱸ ᱩᱱᱠᱩ ᱣᱟᱜ ᱵᱚᱸᱜᱟ ᱵᱩᱨᱩ ᱨᱮ ᱱᱚᱝᱠᱟ ᱠᱚ ᱠᱟᱹᱢᱤᱭᱮᱫᱼᱟ ᱥᱮ ᱱᱚᱝᱠᱟ ᱛᱚ ᱚᱱᱟ ᱧᱮᱞᱛᱮ ᱵᱚᱞᱮ ᱟᱵᱚᱣᱟᱜ ᱨᱮᱜᱮ ᱱᱤᱡᱮᱨᱟᱜ ᱵᱚᱸᱜᱟ ᱵᱩᱨᱩ ᱨᱮᱜᱮ ᱡᱩᱫᱤ ᱢᱚᱡᱽ ᱪᱮᱫ ᱞᱮᱠᱟ ᱥᱟᱯᱟᱵ ᱢᱮᱱᱟᱜᱼᱟ ᱛᱚ ᱱᱚᱝᱠᱟ ᱞᱮᱠᱟᱜᱮ ᱢᱟᱱᱟᱣ ᱞᱮᱠᱷᱟᱱ ᱢᱟᱛᱚ ᱟᱹᱰᱤ ᱵᱷᱟᱜᱤ ᱜᱮᱭᱟ ᱟᱫᱚ ᱩᱱᱠᱩᱣᱟᱜ ᱞᱮᱠᱟ ᱛᱟᱲᱟᱢ ᱢᱟᱛᱚ ᱛᱷᱚᱲᱟ ᱵᱟᱹᱲᱤᱡ ᱧᱚᱜ ᱜᱮ ᱵᱩᱡᱷᱟ. ᱜ ᱛᱟᱦᱮᱱᱟ
ᱦᱚᱭ ᱵᱟᱲᱤᱡ ᱧᱚᱜ ᱜᱮ ᱵᱩᱡᱩᱜ
ᱟᱯᱮ ᱥᱮᱫ ᱪᱮᱫ ᱞᱮᱠᱟ ᱵᱟᱦᱟ ᱯᱚᱨᱚᱵᱽ ᱠᱚᱫᱚ ᱪᱮᱫ ᱞᱮᱠᱟ ᱦᱩᱭ ᱵᱟᱲ ᱛᱟᱦᱮᱱᱟ ᱵᱷᱟᱜᱤ ᱜᱮ ᱥᱮ
ᱦᱮᱸ ᱵᱟᱦᱟ ᱯᱚᱨᱚᱵᱽ ᱫᱚ ᱢᱚᱸᱡᱽ ᱜᱮ ᱦᱩᱭᱩᱜᱼᱟ ᱟᱞ ᱥᱮᱫ ᱫᱚ ᱵᱟᱦᱟ ᱠᱚ ᱢᱚ ᱠᱚ ᱥᱚᱨᱦᱟᱭ ᱠᱚᱫᱚ ᱯᱨᱟᱭ ᱡᱷᱚᱛᱚ ᱜᱮ ᱢᱚᱸᱡᱽ ᱜᱮ ᱦᱩᱭᱩᱜ ᱜᱮᱭᱟ ᱟᱫᱚ ᱟᱞᱮ ᱥᱮᱫ ᱡᱟᱦᱟᱸ ᱧᱮᱞᱚᱜᱼᱚᱜ ᱠᱟᱱᱟ ᱡᱟᱦᱟᱸ ᱢᱤᱫᱴᱟᱝ ᱤᱭᱟ. ᱨᱮᱱᱟᱜ ᱠᱟᱹᱡ ᱚᱨᱥᱚᱝ ᱯᱟᱲᱟᱣ ᱟᱠᱟᱱᱟ ᱚᱱᱮ ᱡᱟᱦᱟᱸ ᱥᱚᱨᱚᱥᱚᱛᱤ ᱵᱚᱸᱜᱟ ᱵᱷᱟᱹᱭᱦᱳ ᱵᱟᱝ ᱦᱩᱭᱩᱜ ᱜᱮᱭᱟ
ᱟᱪᱷᱟ ᱟᱪᱷᱟ
ᱦᱳᱭ ᱚᱱᱟ ᱨᱮᱱᱟᱜ ᱱᱚᱛ ᱫᱚ ᱩᱱᱠᱩᱡ ᱯᱟᱲᱦᱟᱜ ᱧᱚᱜ ᱟᱠᱟᱱᱟ ᱡᱟᱦᱟᱸ ᱠᱚ ᱵᱚᱸᱜᱟ ᱵᱩᱨᱩᱭᱮᱫᱟ ᱟᱫᱚ ᱤᱱᱟᱹ ᱴᱩ ᱜᱮ ᱵᱟᱠᱷᱟᱱ ᱫᱚ ᱮᱴᱟᱜ ᱠᱚᱫᱚ ᱴᱷᱤᱠ ᱴᱷᱟᱠ ᱜᱮ ᱡᱮᱢᱚᱱ ᱟᱵᱚ ᱵᱚᱱ ᱟᱵᱚ ᱱᱟᱜ ᱥᱟᱶᱛᱟ ᱨᱮ ᱡᱟᱦᱟᱸ ᱡᱟᱦᱟᱸ ᱞᱮᱠᱟ ᱟᱹᱨᱤᱪᱟᱹᱞᱤ ᱠᱚ ᱛᱚᱞ ᱢᱮᱱᱟᱜᱼᱟ ᱚᱱᱟ ᱢᱟᱱᱟᱣ ᱵᱟᱛᱟᱣ ᱠᱟᱛᱮᱫ ᱜᱮ ᱠᱚ ᱠᱟᱹᱢᱤ ᱦᱚᱨᱟᱭᱮᱫᱼᱟ ᱢᱮᱱᱠᱷᱟᱱ ᱱᱚᱜᱼᱚᱭ ᱢᱤᱫᱴᱟᱝ ᱡᱟᱦᱟᱸ ᱢᱤᱫᱴᱟᱝ ᱵᱚᱸᱜᱟ ᱵᱩᱨᱩ ᱵᱚᱞᱚ ᱠᱟᱱᱟ ᱛᱟᱞᱟᱨᱮ ᱟᱨᱠᱤ ᱡᱟᱦᱟᱸ ᱡᱟᱦᱟᱸ ᱥᱟᱱᱛᱟᱲ ᱠᱚᱦᱚ ᱠᱚ ᱵᱚᱸᱜᱟ ᱵᱩᱨᱩ ᱫᱟ ᱟᱫᱚ ᱱᱤᱭᱟᱹ ᱴᱩᱠᱩᱜᱮ ᱱᱚᱣᱟ ᱨᱮᱱᱟᱜ ᱜᱮ ᱢᱟᱱᱮ ᱫᱤᱱᱟᱹᱢ ᱫᱤᱱ ᱠᱟᱱ ᱱᱚᱣᱟ ᱨᱮᱠᱚ ᱨᱟᱹᱥᱠᱟᱹᱭ ᱫᱟᱠᱚ ᱥᱮ ᱟᱨ ᱵᱚᱸᱜᱟ ᱵᱩᱨᱩᱭ ᱫᱟᱠᱚ ᱟᱫᱚ ᱱᱤᱭᱟᱹ ᱫᱚ ᱵᱚᱸᱜᱼᱟ ᱵᱩᱨᱩ ᱫᱟᱠᱚ ᱟᱫᱚ ᱱᱤᱭᱟ ᱫᱚ ᱛᱟᱦᱮᱸ ᱩᱛᱟᱹᱨᱚᱜᱼᱟ ᱟᱵᱚ ᱥᱟᱶ ᱥᱮᱞᱮᱫ ᱦᱚᱸ ᱥᱮᱞᱮᱫ ᱫᱟᱲᱮᱭᱟᱜᱼᱟ ᱫᱤᱱᱟᱹᱢ ᱫᱤᱱ ᱡᱩᱫᱤ ᱱᱚᱝᱠᱟ᱾ ᱵᱚᱸᱜᱟ ᱠᱩᱨᱩ ᱜᱮᱭᱟ ᱤᱱᱟᱹᱜᱮ ᱟᱨ ᱥᱮ ᱢᱟᱱ ᱚᱵᱚᱥᱛᱷᱟ ᱟᱨᱠᱤ
ᱥᱚᱨᱚᱥᱚᱛᱤ ᱵᱚᱸᱜᱟ ᱢᱟᱦᱟ ᱱᱤᱛ ᱢᱟ ᱟᱵᱚ ᱥᱟᱱᱛᱟᱲ ᱨᱮᱠᱚ ᱥᱮᱞᱮᱫ ᱠᱟᱜᱮ ᱟᱫᱚ ᱟᱵᱚ ᱥᱟᱱᱛᱟᱲᱟᱜ ᱵᱚᱸᱜᱟ ᱵᱩᱨᱩ ᱞᱮᱠᱟ ᱫᱚᱦᱚᱸ ᱵᱟᱝ ᱧᱮᱞᱚᱜ ᱠᱟᱱᱟ ᱥᱮ ᱮᱱᱟᱱ ᱠᱷᱚᱱ ᱫᱚ
ᱦᱮᱸ ᱟᱵᱚ ᱫᱚ ᱚᱱᱟ ᱵᱚᱸᱜᱟ ᱵᱩᱨᱩ ᱵᱟᱝ ᱟᱫᱚ ᱡᱮᱦᱮᱛᱩ ᱵᱟᱝ ᱛᱟᱦᱮᱸ ᱠᱟᱱ ᱛᱟᱵᱚᱱᱟ᱾
ᱟᱨ ᱵᱚᱸᱜᱟ ᱵᱩᱨᱩ ᱦᱚᱸ ᱟᱵᱚᱨᱮᱱ ᱫᱚ ᱵᱟᱝ ᱠᱟᱱᱟ ᱵᱚᱸᱜᱟ ᱵᱩᱨᱩ ᱫᱚ ᱡᱚᱛᱚ ᱦᱚᱲ ᱨᱮᱱ ᱵᱚᱸᱜᱟ ᱵᱩᱨᱩ ᱫᱚ ᱵᱚᱸᱜᱟ ᱵᱩᱨᱩ ᱜᱮ ᱠᱟᱱᱟ ᱠᱚ ᱢᱮᱱᱠᱷᱟᱱ ᱟᱫᱚ ᱡᱟᱦᱟ ᱟᱵᱚᱤᱡ ᱵᱚᱸᱜᱟ ᱵᱩᱨᱩ ᱵᱟᱝ ᱠᱟᱱᱟ ᱩᱱ ᱫᱚ ᱟᱨᱠᱤ ᱡᱟᱦᱟᱸᱭ ᱨᱮᱱ ᱠᱟᱱᱟ ᱠᱚ ᱩᱱᱠᱩ ᱜᱮ ᱫᱮᱵᱟᱼ ᱥᱮᱵᱟ ᱫᱚ ᱩᱪᱤᱛ ᱠᱟᱱ ᱛᱟᱠᱚᱣᱟ᱾
ᱢᱟᱱᱟᱣ ᱫᱟᱲᱮᱭᱟᱜᱼᱟ ᱴᱷᱤᱠ ᱜᱮᱭᱟ ᱵᱚᱸᱜᱟ ᱢᱟᱱᱟᱣ ᱫᱟᱲᱮᱟ ᱴᱦᱤᱠᱜᱮᱭᱟ ᱵᱚᱸᱜᱟ ᱵᱩᱨᱩ ᱢᱟᱱᱟᱣ ᱫᱟᱲᱮᱜᱟ ᱴᱦᱤᱠ ᱜᱮᱭᱟ ᱵᱚᱸᱜᱟ ᱵᱩᱨᱩ ᱠᱟᱱᱟᱭ ᱵᱚᱸᱜᱟ ᱵᱩᱨᱩ ᱢᱮᱱᱛᱮᱵᱚᱱ ᱢᱟᱱᱟᱣ ᱫᱟᱲᱮᱭᱟᱜᱼᱟ ᱢᱮᱱᱠᱷᱟᱱ ᱫᱮᱵᱟ ᱫᱮᱵᱟᱥᱮᱵᱟ ᱫᱷᱟᱹᱨᱤᱡ ᱫᱚ ᱵᱟᱝ ᱟᱨᱠᱤ
ᱦᱳᱭ ᱦᱳᱭ ᱠᱟᱱ ᱟᱰᱤ ᱵᱷᱟᱹᱜᱤ ᱠᱟᱛᱷᱟᱢ ᱞᱟᱹᱭ ᱠᱮ ᱜᱚᱢᱠᱮ ᱢᱟᱱᱟᱣ ᱫᱚ ᱢᱟᱱᱟᱣᱜᱮ ᱡᱮ ᱩᱱᱠᱩ ᱫᱚ ᱩᱱᱠᱩ ᱡᱟᱹᱛᱤ ᱨᱮᱱ ᱠᱟᱱᱟᱭ ᱛᱚ ᱩᱱᱠᱩ ᱵᱷᱟᱹᱜᱤ ᱞᱮᱠᱟ ᱠᱚ ᱢᱟᱱᱟᱭᱮᱭᱟ ᱟᱵᱚᱨᱮᱱ ᱡᱟᱦᱟᱸᱭ ᱠᱟᱱᱟ ᱠᱚ ᱛᱚ ᱩᱱᱠᱩ ᱟᱵᱚ ᱮᱢᱟ ᱠᱚᱣᱟ
ᱦᱳᱭ ᱦᱳᱭ
ᱱᱩᱭ ᱠᱚ ᱵᱚᱸᱜᱟᱭᱟ ᱥᱮ ᱱᱩᱠᱩ ᱠᱟᱱᱟ ᱠᱚ ᱡᱚᱛᱚᱜ ᱜᱮ ᱵᱷᱮᱜᱟᱨ ᱵᱷᱮᱜᱟᱨ ᱢᱮᱱᱟᱜ ᱠᱚ ᱠᱟᱱᱟ ᱩᱱᱠᱩ ᱦᱚᱸ ᱟᱵᱚᱨᱮᱱ ᱟᱵᱚ ᱦᱚᱸ ᱟᱵᱚᱨᱮᱱ ᱟᱫᱚ ᱱᱚᱝᱠᱟ ᱩᱱᱠᱩ ᱦᱚᱸ ᱪᱮᱫ ᱞᱮᱠᱟ ᱟᱹᱰᱤ ᱴᱟᱭᱤᱢ ᱨᱮ ᱢᱮᱱᱟᱜ ᱛᱟᱠᱚᱣᱟ ᱛᱚ ᱴᱷᱤᱠ ᱚᱱᱠᱟ ᱜᱮᱵᱚ
ᱦᱳᱭ
ᱵ ᱠᱮᱴᱮᱡ ᱢᱚᱱᱮ ᱵᱚᱱ ᱫᱚᱦᱚᱭᱟ ᱛᱚᱵᱮ ᱛᱚ ᱩᱱᱠᱩ ᱥᱚᱢᱟᱱ ᱞᱮᱠᱟ ᱫᱚ ᱵᱚᱱ ᱦᱩᱭ ᱫᱟᱲᱮᱭᱟᱜᱼᱟ ᱟᱫᱚ ᱩᱱᱠᱩ ᱥᱚᱢᱟᱱᱚᱜ ᱞᱟᱹᱜᱤᱫ ᱩᱱᱠᱩ ᱨᱮᱱ ᱵᱚᱱ ᱵᱚᱸᱜᱟ ᱵᱩᱨᱩ ᱠᱚᱣᱟ ᱛᱚ ᱥᱮᱵᱚᱱ ᱫᱮᱵᱟ ᱥᱮᱵᱟ ᱠᱚᱣᱟ ᱛᱚ ᱚᱱᱠᱟᱛᱚ ᱥᱚᱢᱟᱱᱚᱜ ᱞᱮᱠᱟᱛᱮ ᱵᱟᱝ ᱧᱮᱞᱚᱜᱚᱜ ᱠᱟᱱᱟ ᱚᱱᱟᱫᱚ
ᱵᱟᱝ ᱵᱟᱝ ᱟᱫᱚ ᱢᱤᱫᱴᱟᱝ ᱱᱤᱡᱮᱨ ᱵᱚᱸᱜᱟ ᱵᱩᱨᱩ ᱪᱮᱛᱟᱱ ᱨᱮ ᱵᱷᱚᱠᱛᱤ ᱵᱟᱢ ᱫᱚᱦᱚ ᱞᱮᱠᱷᱟᱱ ᱫᱚ ᱚᱱᱟ ᱫᱚ ᱟᱨ ᱵᱚᱸᱜᱟ ᱵᱩᱨᱩ ᱫᱚ ᱵᱟᱝ ᱦᱩᱭᱮᱱᱟ ᱦᱮᱸ ᱥᱮ ᱟ ᱟᱵᱚᱱᱟᱜ ᱵᱚᱸᱜᱟ ᱵᱩᱨᱩ ᱫᱚ ᱯᱩᱨᱟᱹ ᱯᱩᱨᱤ ᱜᱮ ᱵᱷᱮᱜᱟᱨ ᱧᱚᱜ ᱜᱮᱭᱟ ᱡᱟᱦᱟᱸ ᱟᱵᱚ ᱫᱚ ᱡᱟᱦᱟᱸ ᱞᱮᱠᱟᱛᱮᱵᱚᱱ ᱵᱚᱸᱜᱟ ᱵᱩᱨᱩ ᱟᱹᱜᱩ ᱟᱠᱟᱫᱟ ᱟᱨ ᱮᱴᱟᱜ ᱠᱚ ᱡᱟᱦᱟᱸ ᱞᱮᱠᱟ ᱠᱚ ᱵᱚᱸᱜᱟ ᱵᱨᱩᱭᱮᱫᱟ ᱚᱱᱟ ᱢᱚᱫᱽ ᱨᱮ ᱟᱹᱰᱤ ᱜᱮ ᱯᱷᱟᱨᱟᱠ ᱜᱮᱭᱟ ᱡᱟᱦᱟᱸ ᱵᱚᱱ ᱧᱮᱞ ᱮᱫᱟ ᱛᱟᱦᱚᱞᱮ ᱩᱱᱠᱩᱣᱟᱜ ᱵᱚᱸᱜᱟ ᱵᱩᱨᱩ ᱫᱚ ᱡᱮ ᱟᱠᱚ ᱡᱮ ᱟᱠᱚᱨᱮᱱ ᱡᱟᱦᱟᱸ ᱢᱮᱱᱟᱜ ᱟᱠᱟᱫᱮᱭᱟ ᱦᱟᱹᱱᱤ ᱜᱮ ᱵᱚᱸᱜᱟ ᱵᱩᱨᱩᱭᱟᱭ ᱟᱨᱠᱤ ᱟᱨ ᱟᱵᱚᱨᱮᱱ ᱫᱚ ᱠᱤᱱᱛᱩ ᱚᱱᱠᱟ ᱫᱚ ᱵᱟᱝ ᱦᱳᱭᱳᱜ ᱜᱮᱭᱟ
ᱟᱪᱪᱷᱟ